ᱡᱚᱦᱟᱨ ᱜᱤ ᱜᱚᱝᱠᱮ ᱾
ᱦᱮᱸ ᱡᱚᱦᱟᱨ ᱜᱮ, ᱟᱸᱡᱚᱢ ᱧᱟᱢᱫᱟᱵᱮᱱ?
ᱦᱳᱭ ᱟᱸᱡᱚᱢ ᱧᱟᱢ ᱫᱟᱞᱤᱧ, ᱟᱫᱚ ᱤᱭᱟᱹ ᱫᱟᱜ ᱵᱮᱱ ᱡᱚᱴᱮᱫ ᱫᱟ ᱥᱮ ᱪᱮᱜ, ᱥᱟᱰᱮ ᱠᱟᱱᱟ? ᱟᱞᱩᱵᱮᱱ ᱛᱟᱲᱟᱢᱟ ᱾ ᱦᱳᱭ ᱦᱤᱵ, ᱦᱚᱭ ᱟᱞᱩᱵᱮᱱ ᱤᱭᱟᱹᱭᱟ ᱥᱟᱰᱤ ᱠᱟᱱᱟ ᱾
ᱦᱩᱸ ᱾ ᱟᱪᱪᱷᱟ ᱾
ᱦᱳᱭ ᱜᱟᱭᱤᱰ ᱞᱟᱭᱤᱱᱥ ᱵᱟᱠᱷᱟᱡ ᱦᱩᱸ, ᱟᱨ ᱛᱚᱵᱮ ᱠᱷᱚᱵᱚᱨ ᱠᱚ ᱱᱟᱯᱟᱭ ᱜᱮ?
ᱛᱚ ᱜᱚᱢᱠᱮ ᱱᱚᱜᱚᱭ,
ᱦᱳᱭ ᱜᱚᱝᱠᱮ ᱟᱵᱮᱱ ᱴᱷᱮᱱ ᱱᱮᱦᱚᱨ ᱢᱮᱱᱟᱜᱼᱟ ᱢᱤᱜᱴᱷᱮᱱ ᱛᱤᱸᱜᱩ ᱠᱟᱛᱮᱜ ᱜᱤ ᱜᱟᱞᱢᱟᱨᱟᱜ ᱵᱮᱱ ᱱᱟᱦᱟᱜ ᱾
ᱦᱟᱱᱛᱮ ᱦᱤᱞᱟᱹᱣ ᱦᱤᱞᱟᱹᱣ ᱞᱟᱲᱟᱣ ᱪᱟᱞᱟᱣ ᱨᱮᱱᱟᱜ ᱥᱟᱰᱤ ᱠᱟᱱ ᱛᱟᱵᱮᱱᱟ ᱛᱟᱲᱟᱢ ᱠᱚ ᱨᱮᱱᱟᱜ ᱾ ᱦᱮᱞᱳ, ᱦᱳᱭ, ᱟᱨ ᱵᱟᱝᱠᱷᱟᱱ ᱱᱟᱦᱟᱜ ᱵᱟᱱᱟ ᱦᱚᱲᱟᱜ ᱱᱟᱦᱟᱜ ᱠᱟᱴᱟᱜ ᱛᱟᱞᱟᱝᱟ ᱱᱟᱦᱟᱜ ᱨᱤᱡᱮᱠᱴᱚᱜᱼᱟ᱾ ᱠᱚᱞ ᱱᱟᱜ ᱠᱳᱱᱳ ᱯᱷᱟᱭᱫᱟ ᱵᱟᱞᱟᱝ ᱧᱟᱢᱟ ᱦᱳᱭ ᱾
ᱵᱟᱝ, ᱱᱤᱛᱟᱹᱜ ᱟᱸᱡᱚᱢ
ᱛᱟᱦᱞᱮ ᱜᱚᱝᱠᱮ ᱚᱲᱟᱜ ᱥᱮᱜ ᱫᱚ ᱡᱚᱛᱚ ᱠᱚᱜᱮ ᱱᱟᱯᱟᱭ ᱵᱟᱲᱟ ᱜᱮ ᱢᱮᱱᱟᱜ ᱠᱚᱣᱟ? ᱟᱨ ᱪᱮᱫ ᱞᱮᱠᱟ ᱢᱮᱱᱟᱜ ᱠᱚᱣᱟ ᱟᱢ ᱦᱚ ᱪᱮᱫ ᱞᱮᱠᱟ ᱢᱮᱱᱟᱢᱟ?
ᱡᱚᱛᱚ ᱦᱚᱲ ᱜᱮ ᱚᱲᱟᱜ ᱠᱚᱨᱮ ᱜᱮ ᱾ ᱟᱯᱮ ᱟᱢ ᱚᱱᱛᱮ ᱟᱯᱮ ᱯᱟᱥᱮᱡ ᱪᱮᱫ ᱦᱮᱱᱟᱜ ᱯᱮᱭᱟ?
ᱦᱳᱭ ᱟᱞᱮ ᱠᱚᱦᱚᱸ ᱱᱟᱯᱟᱭ ᱵᱟᱲᱟ ᱜᱮ ᱢᱮᱱᱟᱜ ᱞᱮᱭᱟ ᱾ ᱪᱟᱸᱫᱳᱣᱟᱜ ᱫᱟᱭᱟ ᱫᱩᱞᱟᱹᱲ ᱛᱮ ᱟᱫᱚ ᱱᱚᱜᱼᱚᱭ ᱦᱟᱜ ᱦᱟᱞᱠᱟᱼ ᱯᱩᱞᱠᱟᱹ ᱨᱩᱣᱟᱹ ᱦᱟᱹᱥᱩ ᱠᱚᱫᱚ ᱦᱟᱸᱜ ᱦᱩᱭᱩᱜ ᱠᱟᱱ ᱜᱮᱭᱟ ᱾ ᱟᱫᱚ ᱚᱱᱠᱟ ᱫᱚ ᱦᱩᱭᱩᱜ ᱛᱮᱜᱮ ᱛᱟᱦᱮᱱᱟ ᱚᱱᱟ ᱡᱤᱱᱤᱥᱴᱟᱜ ᱫᱚ ᱛᱤᱱ ᱜᱷᱟᱹᱲᱤᱡ ᱥ ᱛᱟᱦᱮᱱ ᱠᱷᱟᱡ ᱫᱚ ᱛᱤᱱ ᱜᱷᱟᱹᱲᱤᱡ ᱛᱤᱱ ᱜᱷᱟᱹᱲᱤᱡ ᱥᱩᱠ ᱵᱚᱱ ᱛᱟᱦᱮᱱ ᱠᱷᱟᱡ ᱫᱚ ᱚᱱᱟ ᱚᱠᱛᱚ ᱫᱚᱥᱟᱨ ᱫᱷᱟᱣ ᱫᱚ ᱫᱩᱠ ᱫᱚᱵᱚᱱ ᱧᱟᱢ ᱜᱮᱭᱟ ᱚᱱᱟ ᱾ ᱚᱱᱟ ᱥᱚᱢᱚᱭ ᱨᱮᱭᱟᱜ ᱚᱱᱟ ᱫᱚ ᱠᱷᱮᱞ ᱠᱟᱱᱟ ᱾ ᱠᱷᱮᱞᱳᱰ ᱠᱟᱱᱟ ᱚᱱᱟ ᱫᱚ ᱾
ᱦᱳᱭ ᱦᱳᱭ,
ᱚᱱᱟᱫᱚ ᱟᱹᱪᱩᱨᱚᱜ ᱛᱮᱜᱮ ᱛᱟᱦᱮᱱᱟ ᱦᱳᱭ ᱾
ᱛᱟᱯᱚᱨ ᱚᱱᱟ ᱟᱵᱚᱦᱟᱣᱟ ᱠᱟᱹᱴᱤᱡ ᱫᱩᱨᱵᱚᱞ ᱤᱭᱟᱹ ᱧᱚᱜ ᱜᱮᱭᱟ ᱛᱚ ᱠᱷᱟᱨᱟᱯ ᱧᱚᱜ ᱜᱮᱭᱟ ᱾
ᱦᱳᱭ,
ᱡᱟᱹᱯᱩᱫ ᱫᱟᱭ ᱛᱚ ᱫᱚᱢᱮ ᱾ ᱚᱱᱟ ᱱᱟᱣᱟ ᱫᱟᱜ ᱱᱟᱣᱟ ᱫᱟᱜ ᱠᱚ ᱯᱟᱞᱴᱟᱜ ᱠᱟᱱᱟ ᱾
ᱦᱳᱭ ᱱᱚᱣᱟ ᱱᱟᱣᱟ ᱫᱟᱜ ᱨᱮᱫᱚ ᱱᱟᱦᱟᱜ ᱟᱹᱰᱤ ᱢᱩᱥᱠᱤᱞ ᱡᱟᱦᱟᱸ ᱥᱮᱫ ᱠᱚ ᱪᱟᱞᱟᱜ ᱦᱚᱸ ᱟᱹᱰᱤ ᱤᱭᱟᱹ ᱜᱮᱭᱟ ᱡᱮᱭᱥᱮ, ᱜᱟᱹᱰᱤ ᱠᱚᱛᱮ ᱢᱚᱴᱚᱨ ᱥᱟᱭᱠᱮᱞ ᱠᱚᱛᱮᱢ ᱪᱟᱞᱟᱜ ᱠᱷᱟᱡ, ᱟᱫᱚ ᱱᱟᱦᱟᱜ ᱟᱫᱚ ᱡᱟᱦᱟᱸ ᱥᱮᱫ ᱜᱮ ᱥᱚᱸᱜᱮ ᱦᱩᱭᱩᱜᱼᱟ ᱚᱱᱟ ᱦᱚᱨᱚᱜᱼᱟᱜ ᱵᱚᱨᱥᱟᱛᱤ᱾
ᱦᱮᱸ ᱦᱮᱸ ᱦᱮᱸ,
ᱦᱳᱭ ᱟᱨ ᱯᱚᱴᱚᱢ ᱜᱟᱹᱰᱤ ᱛᱮᱢ ᱪᱟᱞᱟᱜ ᱠᱷᱟᱱ ᱞᱟᱹᱴᱩᱣᱟᱜ ᱛᱮᱢᱟ ᱱᱟᱦᱟᱜ ᱚᱱᱟ ᱨᱮᱢᱟ ᱵᱟᱝ ᱦᱚᱨᱚᱜ ᱦᱩᱭᱩᱜ ᱚᱱᱟ ᱾ ᱱᱤᱛᱚᱜ ᱚᱱᱟ ᱚᱱᱟ ᱨᱮᱢᱟ ᱫᱟᱜ ᱜᱮ ᱵᱟᱝ ᱵᱚᱞᱚᱜ ᱛᱟᱦᱮᱱ ᱾ ᱟᱫᱚ ᱯᱳᱴᱳᱢ ᱜᱟᱹᱰᱤ ᱨᱮᱫᱚ ᱫᱚᱨᱠᱟᱨᱚᱜ ᱜᱮᱭᱟ ᱾
ᱦᱮᱸ,
ᱫᱮᱠᱟᱢᱯ ᱢᱟᱱᱮ ᱦᱚᱨᱚᱜ ᱫᱚ ᱫᱚᱨᱠᱟᱨᱚᱜ ᱜᱮᱭᱟ ᱚᱱᱟ ᱫᱚ ᱾
ᱦᱮᱸ, ᱚᱱᱠᱟᱱᱟᱜ ᱞᱟᱹᱴᱩ ᱜᱟᱹᱰᱤ ᱛᱚ ᱟᱨ ᱵᱟᱹᱱᱩᱜᱼᱟ ᱡᱮ ᱟᱨ ᱱᱮ ᱦᱚᱲ ᱢᱚᱴᱚᱨ ᱥᱟᱭᱠᱮᱞ ᱠᱚᱛᱮ ᱜᱮ ᱞᱟᱜᱟᱜ ᱜᱮᱭᱟ ᱾ ᱵᱚᱨᱥᱟᱛᱤ ᱠᱚᱫᱚ,
ᱦᱩᱸ ᱦᱳᱭ ᱛᱟᱦᱚᱞᱮ ᱜᱚᱝᱠᱮ ᱛᱟᱦᱞᱮ ᱜᱚᱝᱠᱮ ᱡᱟᱹᱯᱩᱫ ᱥᱩᱢᱟᱹᱭᱻ ᱢᱚᱴᱚᱨ ᱥᱟᱭᱠᱮᱞ ᱠᱚᱵᱮᱱ ᱪᱟᱹᱞᱩ ᱵᱟᱲᱟ ᱟᱠᱟᱜᱼᱟ ᱥᱮ ᱵᱟᱝ?
ᱪᱟᱹᱞᱩ ᱜᱮ, ᱪᱟᱞᱟᱣ ᱵᱟᱲᱟ ᱦᱩᱭᱩᱜ ᱠᱟᱱ ᱜᱮᱭᱟ᱾ ᱟᱫᱚ ᱚᱱᱠᱟ ᱫᱟᱜ ᱥᱚᱢᱚᱭ ᱫᱚ ᱛᱤᱸᱜᱩ ᱵᱟᱲᱟ ᱦᱩᱭᱩᱜ ᱠᱟᱱᱟ᱾ ᱚᱸᱻ ᱫᱚᱢᱮ ᱡᱮᱢᱚᱱ ᱡᱟᱹᱥᱛᱤ ᱫᱟᱜ ᱧᱚᱜ
ᱢᱟᱱᱮ ᱦᱳᱭ, ᱡᱟᱯᱩᱫ ᱨᱮᱫᱚ ᱱᱟᱦᱟᱜ ᱮᱠᱫᱚᱢ ᱢᱚᱸᱡᱽ ᱫᱚ ᱛᱤᱱ ᱥᱚᱢᱚᱭ ᱟᱹᱭᱠᱟᱹᱜᱼᱟ? ᱡᱚᱠᱷᱚᱱ ᱱᱟᱦᱮᱞ ᱚᱱᱟ ᱠᱷᱮᱛ ᱨᱮ ᱤᱫᱤ ᱠᱟᱜᱼᱟ᱾ ᱟᱨ ᱥᱤ ᱚᱠᱛᱮ ᱡᱚᱠᱷᱚᱱ ᱡᱷᱤᱢᱤᱨ ᱡᱷᱤᱢᱤᱨ ᱮ ᱫᱟᱜ ᱛᱟᱦᱮᱱᱟ ᱟᱫᱚ ᱚᱱᱟ ᱚᱠᱛᱮ ᱫᱚ ᱱᱟᱦᱟᱜ ᱟᱹᱰᱤᱻ ᱢᱟᱱᱮ ᱨᱟᱹᱥᱠᱟᱹ ᱵᱩᱡᱷᱟᱹᱜ ᱛᱟᱦᱮᱱᱟ᱾ ᱫᱟᱜ ᱛᱮ ᱞᱚᱦᱚᱜᱚᱜ, ᱨᱮᱭᱟᱲ ᱨᱮᱭᱟᱲ ᱢᱚᱸᱡᱽ ᱜᱤ ᱟᱨ ᱠᱟᱲᱟ ᱱᱟᱦᱮᱞ ᱥᱮ ᱰᱟᱝᱨᱟ ᱱᱟᱦᱮᱞ ᱟᱹᱪᱩᱨ ᱵᱟᱲᱟᱭ ᱟᱨ ᱚᱱᱟ ᱠᱷᱮᱛ ᱨᱮ ᱫᱟᱠᱟ ᱡᱚᱢ ᱟᱹᱰᱤ ᱥᱤᱵᱤᱞ ᱟᱹᱭᱠᱟᱹᱜ ᱛᱟᱦᱮᱱᱟ᱾ ᱦᱩᱸᱻ᱾
ᱥᱤ ᱥᱤ ᱟᱨᱠᱤ ᱚᱱᱟ ᱩᱫᱽᱜᱟᱹᱨ ᱫᱟᱜ ᱚᱱᱟ ᱞᱟᱸᱜᱟ ᱛᱷᱟᱠᱟᱣ ᱛᱮᱫ ᱠᱚᱢ ᱵᱩᱡᱷᱟᱹᱜᱼᱟ ᱾
ᱦᱚᱭ ᱦᱚᱭ᱾
ᱟᱨ ᱥᱤᱛᱩᱝ ᱞᱮᱠᱷᱟᱡ ᱫᱚ
ᱟᱨ ᱡᱩᱫᱤ ᱥᱤᱛᱩᱝ ᱞᱮᱠᱷᱟᱡ ᱱᱟᱦᱟᱜ ᱟᱹᱰᱤ ᱟᱥᱠᱮᱛ ᱵᱩᱡᱷᱟᱹᱜᱼᱟ ᱟᱨ ᱞᱟᱸᱜᱟ ᱵᱩᱡᱷᱟᱹᱜᱼᱟ᱾ ᱢᱟᱱᱮ ᱰᱟᱝᱨᱟ ᱦᱚᱸ ᱦᱟᱸᱜ ᱠᱤᱱ ᱥᱤᱛᱩᱝ ᱠᱤᱱ ᱟᱹᱭᱠᱟᱹᱣᱟ, ᱟᱨ ᱟᱢ ᱦᱚᱸᱢ ᱟᱹᱭᱠᱟᱹᱣᱟ᱾ ᱟᱢ ᱦᱚᱢ ᱞᱟᱸᱜᱟᱜᱼᱟ᱾
ᱦᱮᱸ᱾
ᱦᱳᱭ ᱦᱳᱭ ᱟᱨ ᱵᱟᱵᱚᱱ ᱦᱩᱫᱤᱥ ᱫᱟᱲᱮᱜ ᱠᱟᱱᱟ ᱵᱚᱞᱮ ᱟᱵᱚ ᱢᱤᱫ ᱢᱮ ᱫᱟᱞᱤᱧ ᱵᱟᱵᱚᱱ ᱦᱩᱫᱤᱥ ᱫᱟᱲᱤᱜ ᱠᱟᱱᱟ ᱵᱚᱞᱮ ᱢᱤᱫᱴᱮᱱ ᱠᱷᱮᱛ ᱥᱤ ᱞᱟᱹᱜᱤᱫ ᱛᱮ ᱛᱤᱱᱟᱹᱜ ᱜᱷᱚᱱᱴᱟ ᱛᱟᱲᱟᱢ ᱦᱩᱭᱩᱜ ᱠᱟᱱᱟ, ᱛᱤᱱᱟᱹᱜ ᱡᱷᱟᱹᱞ ᱮᱢ ᱛᱟᱲᱟᱢ ᱤᱫᱤᱭᱟ? ᱢᱟᱱᱮ
ᱛᱟᱲᱟᱢ ᱛᱮ᱾
ᱟᱹᱰᱤ ᱥᱟᱺᱜᱤᱧᱮᱢ ᱪᱟᱞᱟᱜᱼᱟ᱾ ᱵᱩᱡᱷ ᱠᱟᱜ ᱢᱮ ᱚᱱᱟ ᱠᱷᱮᱛ ᱥᱤ ᱞᱟᱹᱜᱤᱫ ᱛᱮ ᱫᱩ ᱜᱷᱚᱱᱴᱟ, ᱛᱤᱱ ᱜᱷᱚᱱᱴᱟ ᱞᱟᱜᱟᱜᱼᱟ᱾
ᱦᱩᱸ ᱦᱩᱸ᱾
ᱦᱳᱭ, ᱟᱫᱚ ᱱᱟᱦᱟᱜ ᱚᱱᱟ ᱦᱤᱥᱟᱹᱵ ᱡᱟᱨᱣᱟ ᱞᱮᱠᱷᱟᱡ᱾ ᱟᱹᱰᱤ ᱡᱷᱟᱹᱞ ᱱᱟᱦᱟᱜ ᱛᱟᱲᱟᱢ ᱤᱫᱤ ᱦᱩᱭᱩᱜᱼᱟ ᱟᱨ ᱦᱳᱭ ᱟᱫᱚ ᱨᱳᱡᱮ ᱦᱤᱞᱳᱜ ᱜᱮ ᱫᱤᱱᱟᱹᱢ ᱜᱮ ᱟᱫᱚ ᱱᱮ ᱛᱟᱨ ᱫᱤᱱ ᱫᱚ ᱚᱱᱟ ᱫᱚ ᱦᱩᱭᱩᱜᱼᱟ, ᱟᱫᱚ ᱱᱮᱛᱟᱨ ᱫᱚ ᱵᱟᱹᱭ ᱵᱟᱹᱭᱛᱮ ᱚᱱᱟ ᱠᱚᱢ ᱟᱠᱟᱱᱟ᱾
ᱦᱩᱸ᱾
ᱱᱮᱛᱟᱨ ᱫᱚ ᱵᱟᱹᱭ ᱵᱟᱹᱭᱛᱮ ᱠᱚᱢ ᱠᱟᱱᱟ, ᱢᱟᱥᱤᱱ ᱠᱚ ᱴᱮᱠᱴᱚᱨ ᱠᱚᱵᱚᱱ ᱞᱟᱜᱟᱣᱮᱫ ᱠᱟᱱᱟ ᱛᱚ᱾ ᱴᱮᱠᱴᱟᱨ ᱛᱮᱵᱚᱱ ᱥᱤ ᱩᱪᱩᱭᱮᱫ ᱠᱟᱱᱟ ᱱᱮᱛᱟᱨ ᱫᱚ ᱰᱷᱤᱨ ᱫᱚ᱾
ᱦᱳᱭ ᱦᱳᱭ᱾ ᱚᱱᱟᱛᱮ ᱟᱫᱚ ᱠᱟᱹᱴᱤᱡ ᱫᱚᱢᱮ ᱮᱠᱴᱟ ᱫᱚ ᱥᱤ ᱢᱤ ᱠᱚᱫᱚ ᱠᱚᱢ ᱧᱚᱜ ᱟᱠᱟᱫᱟ, ᱵᱟᱠᱚ ᱥᱤᱭ ᱫᱟ ᱩᱱᱟᱹᱜ ᱫᱚ ᱥᱤ ᱫᱚ ᱫᱚ ᱥᱤ ᱜᱮᱭᱟ ᱟᱞᱮ ᱱᱚᱛᱮ ᱯᱟᱲᱟ ᱜᱟᱶ ᱥᱮᱫ ᱫᱚ ᱦᱮᱱᱟᱜ ᱜᱮᱭᱟ᱾ ᱟᱫᱚ ᱴᱮᱠᱴᱟᱨ ᱥᱚᱢᱚᱭ ᱨᱮ ᱥᱚᱢᱚᱭ ᱨᱮ ᱥᱚᱢᱚᱭ ᱡᱟᱦᱟᱸ ᱴᱟᱜ ᱜᱮ ᱧᱟᱢᱚᱜᱼᱟ ᱾ ᱥᱚᱢᱚᱭ ᱨᱮ ᱴᱮᱠᱴᱟᱨ ᱧᱟᱢ ᱠᱟᱛᱮ ᱴᱮᱠᱴᱟᱨ ᱨᱮᱜᱮ ᱥᱤ ᱠᱟᱜ ᱢᱮ ᱚᱠᱚᱭ ᱟᱨᱚ ᱠᱚᱥᱴᱚᱜ ᱠᱟᱱᱟᱭ᱾ ᱟᱨ ᱵᱟᱝ ᱧᱟᱢ ᱞᱮᱱᱠᱷᱟᱡ ᱫᱚ ᱰᱟᱹᱝᱨᱤ ᱠᱚ ᱛᱟᱦᱮᱱ ᱛᱩᱞᱩᱡ ᱠᱷᱟᱡ ᱫᱚ ᱰᱟᱹᱝᱨᱤ ᱛᱮᱜᱮ ᱥᱤ ᱦᱩᱭᱩᱜᱼᱟ᱾
ᱦᱳᱭ ᱱᱤᱛ ᱠᱮᱛᱮᱜ ᱵᱚᱞᱮ ᱜᱟᱹᱰᱤ ᱜᱷᱚᱲᱟ ᱠᱚ ᱴᱨᱟᱠᱴᱚᱨ ᱠᱚ ᱱᱟᱦᱮᱞ ᱠᱟᱬᱵᱟ ᱠᱚᱠᱚ ᱚᱱᱟ ᱨᱮᱠᱚ ᱞᱟᱜᱟᱣ ᱠᱮᱜᱼᱟ, ᱛᱚ ᱟᱨᱚ ᱛᱷᱚᱲᱟ ᱵᱚᱱ ᱟᱸᱥ ᱥᱟᱱ ᱧᱚᱜ ᱮᱱᱟ ᱰᱟᱝᱨᱟ ᱠᱚᱵᱚᱱ ᱟᱥᱟᱱ ᱠᱮᱫ ᱠᱚᱣᱟ ᱟᱨ ᱰᱟᱝᱨᱟ ᱦᱚᱸ ᱱᱮᱛᱟᱨ ᱫᱚ ᱵᱟᱵᱚᱱ ᱫᱚᱦᱚᱭᱮᱫ ᱠᱚᱣᱟ ᱰᱷᱤᱨ ᱠᱟᱛᱮᱫ ᱫᱚ, ᱜᱩᱯᱤ ᱠᱚᱠᱚ ᱵᱟᱠᱚ ᱧᱟᱢᱚᱜ ᱠᱟᱱᱟ᱾ ᱚᱠᱚᱭ ᱜᱩᱯᱤ ᱠᱚᱣᱟ? ᱥᱮᱫᱟᱭ ᱫᱚ ᱜᱩᱯᱤ ᱥᱮᱫᱟᱭ ᱵᱟᱹᱯᱩ ᱦᱟᱲᱟᱢ ᱛᱟᱠᱚ ᱫᱚᱠᱚ ᱜᱩᱯᱤ ᱦᱚᱪᱚᱭᱮᱫ ᱵᱚᱱ ᱛᱟᱦᱮᱱᱟ ᱥᱤᱥᱠᱩᱞ ᱠᱚᱨᱮᱜ ᱵᱟᱠᱚ ᱵᱷᱮᱡᱟᱭᱮᱫ ᱵᱚᱱ ᱛᱟᱦᱮᱱᱟ᱾ ᱜᱩᱯᱤ ᱪᱟᱞᱟᱜ ᱢᱮ ᱟᱢᱫᱚ ᱪᱮᱫ ᱮᱢ ᱯᱟᱲᱦᱟᱜ-ᱟ᱾ ᱪᱟᱥ ᱠᱟᱹᱢᱤ ᱛᱮᱜᱮ ᱢᱟ ᱟᱭᱢᱟ ᱦᱩᱭᱩᱜ ᱛᱟᱵᱚᱱ ᱰᱷᱮᱨ᱾ ᱟᱢ ᱫᱚ ᱜᱩᱯᱤ ᱢᱮ ᱟᱢ ᱫᱚ ᱚᱱᱮ ᱠᱟᱰᱟ ᱜᱩᱯᱤ ᱜᱩᱯᱤ ᱢᱮ ᱟᱢ ᱫᱚ ᱱᱩᱭ ᱫᱚ ᱟᱢ ᱫᱚ ᱱᱩᱠᱩ ᱜᱩᱯᱤᱹᱭ ᱠᱚ ᱢᱟᱭ ᱛᱚ ᱥᱮᱫᱟᱭ ᱫᱚ ᱜᱩᱯᱤ ᱜᱮ ᱠᱷᱟᱹᱞᱤ ᱪᱟᱞᱟᱜ ᱠᱟᱱ ᱛᱟᱦᱮᱱᱟ᱾ ᱚᱱᱟ ᱜᱮ ᱟᱵᱚᱣᱟᱜ ᱫᱚ ᱟᱹᱰᱤ ᱞᱟᱹᱴᱩ ᱤᱭᱟᱹ ᱛᱟᱦᱮᱸ ᱠᱟᱱᱟ ᱯᱚᱨᱚᱢᱯᱚᱨᱟ᱾
ᱦᱩᱸ ᱦᱩᱸ
ᱱᱤᱛᱟᱨ ᱫᱚ ᱵᱟᱹᱭ ᱵᱟᱹᱭᱛᱮ ᱜᱩᱯᱤ ᱥᱩᱯᱤ ᱠᱚᱨᱮᱱᱟᱜ ᱫᱚ ᱚᱱᱟ ᱫᱚ ᱵᱟᱹᱭ ᱵᱟᱹᱭᱛᱮ ᱰᱮᱵᱷᱞᱚᱯ ᱪᱟᱵᱟᱭᱱᱟ ᱱᱤᱛᱚᱜ ᱫᱚ ᱵᱟᱹᱭ ᱵᱟᱹᱭᱛᱮ᱾ ᱱᱚᱛᱮ ᱟᱵᱚ ᱵᱩᱱ ᱯᱟᱲᱦᱟᱜ ᱚᱞᱚᱜ ᱯᱟᱲᱦᱟᱜ ᱥᱮᱫ ᱵᱚᱱ ᱫᱷᱮᱭᱟᱱᱟᱜ ᱠᱟᱱᱟ᱾ ᱥᱟᱱᱟᱢ ᱡᱟᱭᱜᱟ ᱨᱮᱜᱮ ᱱᱤᱛᱚᱜ ᱟᱵᱚ ᱦᱚᱲ ᱦᱚᱯᱚᱱ ᱵᱚᱱ ᱞᱟᱦᱟ ᱪᱟᱞᱟᱜ ᱠᱟᱱᱟ᱾
ᱦᱩᱸ ᱦᱩᱸ ᱛᱟᱯᱚᱨ ᱚᱱᱟ ᱦᱚᱸ ᱞᱟᱹᱠᱛᱤ ᱠᱟᱱ ᱜᱮᱭᱟ ᱯᱟᱲᱦᱟᱜ ᱚᱞᱚᱜ ᱯᱟᱲᱦᱟᱜ ᱦᱚᱸ ᱛᱟᱯᱚᱨᱮ
ᱦᱩᱸᱢ
ᱛᱟᱯᱚᱨᱮ ᱡᱟᱦᱟᱸ ᱟᱨᱠᱤ ᱤᱭᱟᱹ ᱪᱟᱞᱟᱜ ᱠᱟᱱᱟ ᱟᱵᱚᱣᱟᱜ ᱟᱨᱠᱤ ᱫᱷᱟᱹᱨᱛᱤ ᱟᱨᱠᱤ ᱱᱚᱣᱟ ᱞᱟᱥᱴᱮ ᱨᱮᱵᱚᱱ ᱧᱮᱞᱟ ᱢᱮᱨᱚᱢ ᱰᱟᱝᱨᱤ ᱦᱚᱸ ᱵᱟᱠᱚ ᱛᱟᱦᱮᱱᱟ ᱦᱟᱸᱜ᱾ ᱢᱟᱱᱮ ᱩᱱᱠᱩ ᱟᱛᱮᱫ ᱫᱚ ᱵᱟᱠᱚ ᱪᱟᱥ ᱵᱟᱲᱟᱭᱟ᱾
ᱦᱳᱭ ᱟᱫᱚ ᱱᱟᱦᱟᱜ ᱟᱞᱮ ᱟᱞᱮ ᱯᱟᱦᱴᱟ ᱥᱮᱫ ᱫᱚ ᱱᱟᱦᱟᱜ ᱢᱮᱨᱚᱢ ᱫᱚ ᱱᱟᱦᱟᱜ ᱠᱷᱩᱵ ᱡᱳᱨ ᱠᱚ ᱪᱟᱥ ᱠᱩ ᱛᱟᱦᱮᱱᱟ᱾
ᱦᱮᱸ
ᱢᱮᱱᱠᱷᱟᱱ ᱰᱟᱹᱝᱨᱤ ᱠᱚᱦᱚᱸ ᱠᱚ ᱫᱚᱦᱚ ᱟᱠᱟᱫ ᱠᱚᱜᱮᱭᱟ ᱥᱮᱫᱟᱭ ᱫᱚᱦᱚᱣᱟᱞᱟ ᱥᱟᱨᱮᱡ ᱚᱞᱟᱜᱮ ᱩᱱᱠᱩ ᱜᱮ ᱢᱤᱫᱵᱟᱨ᱾ ᱤᱛᱩ ᱵᱟᱲᱟ ᱞᱮᱠᱟ᱾
ᱦᱩᱸ ᱦᱩᱸ ᱦᱩᱸ
ᱟᱫᱚ ᱱᱤᱛᱚᱜ ᱠᱟᱛᱮᱫ ᱫᱚ ᱩᱠᱩᱨ ᱚᱱᱠᱟ ᱵᱟᱝ ᱧᱮᱞᱚᱜ ᱠᱟᱱᱟ ᱡᱮ ᱩᱱᱠᱩ ᱱᱟᱣᱟ ᱰᱟᱝᱨᱟ ᱠᱚ ᱦᱟᱛᱟᱣᱮᱫ ᱠᱚᱣᱟ ᱥᱮ ᱠᱟᱰᱟ ᱠᱚᱠᱚ ᱦᱟ- ᱛᱟᱣ ᱮᱫ ᱠᱚᱣᱟ ᱠᱟᱰᱟ ᱦᱚᱸ ᱢᱤᱫᱴᱷᱮᱡ ᱦᱚᱲ ᱨᱮᱱ ᱜᱮ ᱢᱮᱱᱟᱭᱟ ᱱᱮᱛᱟᱨ ᱫᱚ ᱞᱟᱦᱟ ᱫᱚ ᱥᱮᱫᱟᱭ ᱫᱚᱠᱚ ᱛᱟᱦᱮᱸ ᱠᱟᱱᱟ᱾ ᱱᱮᱛᱟᱨ ᱫᱚ ᱠᱚ
ᱟᱞᱮ ᱟᱞᱮ ᱱᱚᱰᱮ ᱜᱮ ᱜᱷᱚᱨᱮ ᱜᱷᱚᱨᱮ ᱵᱮᱲᱟᱭ ᱠᱟᱰᱟ ᱠᱚ ᱛᱟᱦᱮᱸ ᱞᱮᱱᱟ᱾ ᱟᱫᱚ ᱱᱮᱛᱟᱨ ᱫᱚ ᱵᱟᱝ᱾ ᱱᱮᱛᱟᱨ ᱫᱚ ᱵᱟᱠᱚ ᱟᱫᱮᱜ-ᱟ, ᱠᱟᱲᱟ ᱨᱮᱫᱚ ᱰᱷᱮᱨ ᱤᱭᱟᱹᱭᱮᱱᱟ ᱥᱮ ᱟᱯᱤᱧ ᱤᱫᱤ ᱠᱚᱜᱮ ᱞᱟᱜᱟᱜ-ᱟ᱾ ᱠᱟᱰᱟ ᱫᱚ ᱠᱷᱩᱱ- ᱴᱟᱹᱣ ᱠᱟᱛᱮᱫ ᱫᱚ ᱵᱟᱠᱚ ᱞᱟᱜ ᱵᱟᱝ ᱵᱤᱜ ᱛᱟᱠᱚᱣᱟ᱾
ᱦᱳᱭ ᱠᱟᱲᱟ ᱫᱚ ᱱᱟᱦᱟᱜ ᱩᱱᱠᱩ ᱫᱚ ᱡᱚᱢ ᱫᱚᱨᱠᱟᱨ ᱠᱚ ᱠᱟᱱᱟ ᱱᱟᱦᱟᱜ᱾ ᱦᱚᱸ
ᱟᱨ ᱟᱨ ᱰᱟᱝᱨᱤ ᱠᱷᱟᱡ ᱫᱚ ᱤᱫᱤ ᱞᱮᱠᱚ ᱤᱭᱟᱹ᱾ ᱠᱷᱮᱛ ᱠᱚᱨᱮ ᱛᱚᱞ ᱠᱟᱠᱚ ᱠᱷᱟᱡ ᱨᱮᱦᱚᱸ ᱵᱤᱜ ᱛᱟᱠᱚᱣᱟ
ᱦᱳᱭ ᱟᱨ ᱠᱟᱰᱟ ᱫᱚ ᱱᱟᱦᱟᱜ ᱩᱱᱤ ᱫᱚ ᱠᱟᱹᱴᱤᱡ ᱢᱟᱨᱟᱝ ᱡᱟᱭᱜᱟ ᱨᱮᱫᱚ ᱵᱟᱭ ᱟᱹᱛᱤᱧ ᱵᱤᱜ ᱠᱮᱭᱟ ᱩᱱᱤ ᱫᱚ ᱱᱟᱦᱟᱜ ᱛᱷᱚᱲᱟ ᱟᱹᱪᱩᱨ ᱧᱚᱜ ᱠᱚ ᱫᱚᱨᱠᱟᱨᱮᱭᱟ ᱪᱮᱫ ᱠᱚ ᱜᱷᱟᱥ ᱡᱚᱢᱟ ᱩᱱᱤ ᱟᱹᱰᱤ ᱞᱟᱹᱴᱩ ᱞᱟᱡ ᱦᱚᱸ ᱛᱟᱦᱮᱱ ᱛᱟᱠᱚᱣᱟ ᱩᱱᱠᱩᱣᱟᱜ ᱫᱚ᱾ ᱯᱩᱨᱟᱹ ᱥᱟᱨᱟ ᱵᱮᱲᱟ ᱠᱚ ᱟᱹᱛᱤᱧ ᱨᱮᱦᱚᱸ ᱩᱱᱠᱩ ᱢᱟᱱᱮ ᱟᱨ ᱩᱱᱠᱩ ᱫᱚᱠᱚ ᱩᱱᱠᱩ ᱫᱚ ᱰᱟᱭᱨᱮᱠ ᱫᱚ ᱵᱟᱠᱚ ᱡᱚᱢ ᱛᱟᱦᱮᱱᱟ, ᱩᱱᱠᱩ ᱫᱚ ᱛᱷᱮᱞᱤ ᱨᱮᱠᱚ ᱫᱚᱦᱚᱭ ᱛᱟᱦᱮᱱᱟ᱾ ᱰᱟᱝᱨᱤ ᱦᱩᱭᱱᱟ ᱠᱟᱰᱟ ᱦᱩᱭᱱᱟ ᱚᱠᱚᱭ ᱫᱚᱠᱚ ᱵᱷᱚᱨᱟᱣ- ᱛᱟᱭᱱᱚᱢ ᱛᱮᱠᱚ ᱡᱚᱢ ᱛᱟᱦᱮᱸᱱᱟ ᱚᱱᱟ᱾ ᱦᱩᱸ
ᱦᱟᱡᱟᱣ ᱱᱟᱠᱚ ᱟᱨᱠᱤ
ᱦᱳᱭ ᱛᱟᱭᱱᱚᱢ ᱛᱮᱠᱚ ᱡᱚᱢ ᱦᱟᱡᱟᱣᱱᱟ ᱛᱟᱭᱚᱢ ᱯᱟᱹᱦᱤᱞ ᱫᱚ ᱠᱚ ᱵᱷᱚᱨᱟᱣ ᱞᱟᱦᱟᱭᱟ᱾
ᱦᱮᱸ ᱚᱱᱠᱟᱜᱮ᱾
ᱛᱟᱦᱞᱮ ᱜᱚᱢᱠᱮ ᱟᱯᱮᱥᱮᱫ ᱫᱚ ᱱᱚᱣᱟ ᱯᱩᱡᱟᱹ ᱯᱟᱥᱟ ᱵᱟᱦᱟ ᱥᱚᱦᱨᱟᱭ ᱠᱟᱨᱟᱢ ᱟᱵᱽᱜᱮ ᱡᱟᱱᱛᱷᱟᱲ ᱱᱤᱭᱟᱹ ᱠᱚᱫᱚ ᱯᱮ ᱯᱩᱡᱚᱜ ᱛᱟᱦᱮᱱᱟ ᱥᱮ ᱵᱟᱝ
ᱦᱮᱸ ᱵᱩᱡᱟᱹᱜ ᱜᱮᱭᱟᱞᱮ ᱪᱮᱫᱟᱜ ᱵᱟᱝ ᱱᱚᱜᱼᱚᱭ ᱡᱮᱢᱚᱱ ᱟᱢᱵᱟᱵᱚᱛᱤ ᱦᱩᱭ ᱮᱱᱟ ᱟᱢᱵᱟ ᱵᱩᱛᱤᱨᱮᱞᱯᱮ ᱟᱢᱵᱟ ᱯᱩᱡᱟᱹᱭᱱᱟ ᱤᱭᱟᱹ ᱢᱮᱨᱚᱢ ᱠᱚ ᱥᱩᱠᱨᱤ ᱞᱟᱜᱟᱱᱟ ᱢᱮᱨᱚᱢ ᱦᱮᱸᱫᱮ ᱢᱮᱨᱚᱢ ᱯᱩᱲ ᱯᱟᱴ
ᱦᱩᱸ ᱜᱚᱝᱠᱮ ᱵᱮᱱ ᱛᱟᱲᱟᱢᱮᱫ ᱠᱟᱱᱟ ᱥᱟᱰᱮ ᱠᱟᱱ ᱛᱟᱵᱮᱱᱟ
ᱥᱟᱰᱮ ᱠᱟᱱ ᱜᱮᱭᱟ ᱦᱳᱭ ᱫᱟᱭ ᱠᱟᱹᱴᱤᱡ ᱵᱩᱡᱽ ᱫᱟ
ᱟᱵᱮᱱ ᱵᱮᱱ ᱛᱟᱲᱟᱢᱫᱟ ᱵᱟᱝ ᱟᱹᱞᱤᱧ ᱱᱚᱰᱮᱞᱤᱧ ᱵᱩᱡᱷᱟᱹᱣᱮᱫ ᱫᱟᱲᱮᱭᱟᱜ ᱠᱟᱱᱟ
ᱥᱚᱨᱟᱣ ᱨᱮᱭᱟᱜ ᱞᱤᱧ ᱪᱮᱥᱴᱟᱭᱮᱫᱟ ᱱᱚᱸᱰᱮ ᱨᱟᱥᱛᱟ ᱫᱷᱟᱨᱮ ᱨᱮᱱᱟᱜ ᱦᱮᱱᱟᱜ ᱞᱤᱧᱟ ᱛᱚ
ᱚ
ᱟᱫᱚ ᱜᱟᱹᱰᱤ ᱠᱚ ᱦᱮᱡ ᱵᱟᱲᱟ ᱞᱮᱱᱠᱷᱟᱱ ᱚᱱᱟ ᱛᱮᱦᱚᱸ ᱠᱟᱹᱴᱤᱡ ᱢᱩᱥᱠᱤᱞ
ᱟᱫᱚ ᱵᱟᱝ ᱦᱮᱡ ᱟᱠᱟᱱᱟ ᱱᱤᱛᱳ ᱫᱚ ᱱᱟᱦᱟᱜ
ᱦᱮᱸ ᱚᱱᱟ ᱛᱮᱜᱮ ᱦᱮᱸ ᱟᱪᱪᱷᱟ ᱚᱱᱮ ᱚᱱᱟ ᱠᱚ ᱟᱨᱠᱤ ᱢᱮᱨᱚᱢ ᱤᱭᱟᱹ ᱩᱱᱠᱩ ᱜᱩᱞᱤ ᱯᱟᱹᱴᱷᱤ ᱞᱟᱜᱼᱟ ᱢᱚᱬᱮ ᱜᱚᱴᱮᱡ ᱟᱨᱠᱤ ᱫᱟᱲᱮ ᱞᱟᱜᱟᱜᱼᱟ ᱢᱮᱨᱚᱢ ᱨᱚᱢ ᱞᱟᱜᱟᱜᱼᱟ ᱵᱮᱲᱟ ᱞᱟᱜᱟᱜᱼᱟ ᱥᱩᱠᱨᱤ ᱠᱚ ᱦᱮᱱᱟᱜ ᱠᱚᱣᱟ ᱟᱨ ᱩᱱᱩᱠᱩ ᱠᱚᱜᱮ
ᱚ ᱱᱚᱩᱣ ᱨᱮ ᱦᱚᱸ
ᱦᱮᱸ ᱱᱚᱣᱟ ᱨᱮᱜᱮ ᱟᱫᱚ ᱵᱟᱦᱟ ᱥᱚᱦᱨᱟᱭ ᱠᱚᱨᱮᱫ ᱫᱚ ᱢᱮᱨᱚᱢ ᱠᱚᱫᱚ ᱵᱟᱞᱮ ᱮᱢ ᱠᱚᱣᱟ ᱟᱞᱮ ᱫᱚ ᱠᱩ ᱥᱤᱢ ᱛᱮᱜᱮ
ᱚ ᱦᱮᱸ ᱮᱱᱛᱮᱫ ᱪᱤᱫ ᱞᱮᱠᱟ ᱯᱮ ᱥᱮᱫᱟᱭ ᱠᱷᱚᱡ ᱯᱮ ᱪᱟᱞᱟᱣ ᱟᱹᱜᱩ ᱠᱟᱜ ᱟᱯᱮ ᱯᱟᱦᱴᱟ ᱥᱮᱫ ᱪᱮᱫ ᱞᱮᱠᱟ ᱢᱮᱱᱟᱜᱼᱟ ᱚᱱᱟ ᱱᱤᱭᱚᱢ ᱞᱮᱜᱽ ᱨᱮ ᱪᱮᱫ ᱨᱮᱯᱮ ᱫᱚᱦᱚ ᱟᱠᱟᱜᱼᱟ ᱮᱱᱛᱮᱜ ᱱᱚᱣᱟ ᱡᱮᱢᱚᱱᱮᱢ ᱞᱟᱹᱭ ᱠᱮᱜ ᱟᱢᱵᱟᱵᱚᱛᱤ ᱨᱮ ᱟᱯᱮ ᱫᱚᱯᱮ ᱯᱩᱡᱟᱹᱜ ᱛᱟᱦᱮᱱᱟ
ᱦᱮᱸ ᱦᱮᱸ ᱦᱮᱸ
ᱦᱳᱭ ᱛᱚ ᱟᱞᱮ ᱥᱚᱦᱚᱨᱟᱭ ᱨᱮᱫᱚ ᱟᱨ ᱵᱟᱦᱟ ᱨᱮᱫᱚ ᱯᱮ ᱯᱩᱡᱟᱹᱜ ᱛᱟᱦᱮᱱᱟ ᱥᱮ
ᱯᱩᱡᱟᱹ ᱦᱮᱸ ᱯᱩᱡᱟᱹᱜ ᱜᱮ ᱯᱩᱡᱟᱹ ᱫᱚ ᱯᱩᱡᱟᱹ ᱠᱟᱫᱟ ᱩᱱ ᱫᱚ ᱥᱤᱢ ᱛᱮ
ᱥᱤᱢ ᱛᱮ ᱟᱫᱚ ᱱᱚᱣᱟ ᱨᱮᱫᱚ ᱱᱟᱦᱟᱜ ᱱᱩᱠᱩ ᱢᱮᱨᱚᱢ ᱟᱫᱚ ᱩᱱᱠᱩ ᱦᱟᱯᱲᱟᱢ ᱠᱚᱜᱮ ᱠᱩ ᱱᱟᱦᱟᱜ ᱯᱮ ᱫᱤᱥᱟᱹ ᱠᱚᱣᱟ ᱱᱤᱭᱟᱹ ᱪᱟᱥ
ᱱᱚᱣᱟ ᱤᱭᱟᱹ ᱨᱮᱫᱚ ᱦᱳᱭ ᱟᱨ ᱛᱚᱵᱮ ᱠᱟᱱᱴᱷᱟᱲ ᱵᱤᱞᱤ ᱠᱚᱫᱚ ᱟᱢᱵᱟ ᱵᱚᱛᱤ ᱨᱮ ᱯᱮ ᱡᱚᱢ ᱛᱟᱦᱮᱱᱟ ᱥᱮ ᱵᱟᱝ ᱚᱸᱰᱮ ᱫᱚ?
ᱡᱚᱢᱜᱮ-ᱡᱚᱢᱜᱮ ᱡᱚᱢ ᱪᱮᱫᱟᱜ ᱵᱟᱝ ᱟᱢᱵᱟᱵᱚᱛᱤ ᱫᱚ ᱠᱟᱱᱴᱷᱟᱲ ᱞᱟᱹᱜᱤᱫ ᱜᱮᱛᱚ ᱱᱚᱣᱟ ᱫᱚᱠᱚ ᱢᱮᱱᱟ ᱯᱟᱹᱦᱤᱞ ᱦᱚᱲᱠᱚ ᱢᱮᱱᱟ ᱟᱢᱵᱟᱵᱚᱛᱤ ᱵᱟᱱᱟᱣ ᱫᱚ ᱟᱨᱠᱤ ᱚᱱᱟ ᱪᱟᱥ ᱞᱟᱦᱟ ᱨᱮ ᱡᱚᱢ ᱫᱟᱲᱮᱜ ᱢᱮ ᱛᱟᱨᱯᱚᱨᱮ ᱟᱨᱚ ᱪᱟᱥᱨᱮ ᱟᱬᱜᱚᱜ ᱢᱮ ᱾
ᱦᱳᱭ ᱪᱟᱥ ᱞᱟᱦᱟᱨ ᱨᱮ ᱡᱚᱢ ᱫᱟᱲᱮᱜ ᱢᱮ
ᱦᱩᱸ
ᱩᱱᱠᱩ ᱦᱟᱯᱲᱟᱢ ᱠᱚᱴᱷᱮᱜ ᱟᱥᱤᱨᱵᱟᱫᱽ ᱠᱚ ᱦᱟᱛ ᱛᱟᱣ ᱢᱮ ᱩᱱᱠᱩ ᱠᱚ ᱪᱚᱰᱚᱨ ᱟᱠᱚ ᱢᱮ ᱟᱫᱚ ᱱᱟᱦᱟᱜ ᱩᱱᱠᱩ ᱟᱥᱤᱨᱵᱟᱫᱽ ᱠᱚᱠᱚ ᱮᱢᱟᱣᱟᱢᱟ ᱟᱫᱚ ᱱᱟᱦᱟᱜ ᱠᱷᱩᱵ ᱡᱳᱨ ᱟᱫᱚ ᱠᱷᱮᱛ ᱥᱮᱫ ᱨᱮ ᱡᱳᱨ ᱠᱩᱨᱩᱢᱩᱴᱩ ᱠᱟᱛᱮᱫ ᱛᱮ ᱟᱫᱚ ᱠᱟᱹᱢᱤ ᱢᱮ ᱟᱫᱚ ᱱᱟᱦᱟᱜ ᱪᱟᱥ ᱫᱤᱱ ᱠᱟᱱᱟ ᱫᱟᱜ ᱡᱟᱹᱯᱩᱫ ᱮᱠᱫᱚᱢ ᱩᱱᱠᱩ ᱴᱷᱮᱡ ᱥᱟᱱᱟᱢ ᱨᱮᱭᱟᱜ ᱠᱚᱭ ᱡᱚᱝᱚᱜ ᱢᱮ ᱪᱮᱫ ᱠᱚ ᱨᱮᱸᱜᱮᱡ ᱢᱮᱱᱟᱜᱼᱟ ᱾ ᱟᱫᱚ ᱪᱟᱞᱟᱜ ᱢᱮ ᱚᱸᱰᱮ ᱟᱫᱚ ᱠᱟᱹᱢᱤ ᱢᱮ ᱱᱤᱛᱚᱜ ᱫᱚ ᱦᱳᱭ ᱦᱳᱭ ᱜᱚᱝᱠᱮ ᱚᱱᱟ ᱫᱚ ᱥᱟᱹᱨᱤ ᱠᱟᱛᱷᱟ ᱠᱟᱱ ᱜᱮᱭᱟ᱾
ᱛᱟᱯᱚᱨᱮ ᱟᱯᱮ ᱚᱱᱛᱮ ᱫᱚ ᱪᱮᱫ ᱞᱮᱠᱟ ᱟᱨᱠᱤ ᱤᱭᱟᱹ
ᱥᱮ ᱱᱚᱛᱮ ᱫᱚ ᱢᱮᱨᱚᱢ ᱯᱟᱴᱷᱟ ᱠᱚᱫᱚ ᱥᱮ ᱮᱱᱛᱮᱫ ᱤᱭᱟᱹ ᱢᱮᱨᱚᱢ ᱠᱚᱫᱚ ᱥᱩᱠᱨᱤ ᱠᱚᱫᱚ ᱱᱟᱦᱟᱜ ᱩᱯᱚᱨ ᱵᱟᱹ ᱵᱟᱝ ᱧᱮᱞ ᱠᱟᱱᱟ ᱚᱲᱟᱜ ᱨᱮᱫᱚ ᱱᱤᱛ ᱦᱟᱹᱵᱤᱡ ᱛᱮ ᱟᱢᱵᱟᱵᱩᱛᱤ ᱛᱤ ᱫᱚ ᱢᱤᱫᱴᱮᱱ ᱯᱩᱡᱟᱹ ᱞᱮᱠᱟ ᱜᱮ ᱢᱟᱱᱟᱣ ᱦᱩᱭᱩᱜ ᱛᱟᱦᱮᱸᱱᱟ, ᱚᱱᱮ ᱚᱱᱠᱟ ᱠᱟᱱᱴᱷᱟᱲ ᱵᱮᱞᱮ ᱠᱚ ᱤᱭᱟᱹ ᱠᱩ ᱟᱨ ᱴᱩᱠᱩᱡ ᱦᱟᱺᱰᱤ ᱠᱚ ᱫᱚᱦᱚ ᱦᱩᱭᱩᱜᱼᱟ ᱟᱨ ᱩᱱᱠᱩ ᱦᱟᱯᱲᱟᱢ ᱠᱚᱜᱮ ᱪᱚᱰᱚᱨ ᱵᱟᱲᱟ ᱦᱩᱭᱩᱜᱼᱟ, ᱟᱨ ᱡᱤᱞ ᱠᱚ ᱡᱚᱢ ᱦᱩᱭᱩᱜᱼᱟ, ᱩᱱ ᱨᱮᱫᱚ ᱥᱩᱠᱨᱤ ᱡᱤᱞ ᱠᱚᱠᱚ ᱚᱸᱰᱮ ᱫᱚᱠᱚ ᱠᱩᱴᱟᱹᱢ ᱠᱚᱣᱟ, ᱚᱸᱰᱮ ᱥᱩᱠᱨᱤ ᱠᱚ ᱡᱤᱞ ᱠᱚ ᱠᱤᱨᱤᱧ ᱠᱚ ᱠᱟᱛᱮᱜ ᱡᱚᱢ ᱧᱩ ᱵᱟᱲᱟ ᱦᱩᱭᱩᱜᱼᱟ ᱾ ᱤᱥᱤᱱ ᱵᱟᱥᱟᱝ ᱠᱚ ᱦᱩᱭᱩᱜᱼᱟ, ᱱᱟᱦᱟᱜ ᱯᱤᱴᱷᱟᱹ ᱠᱚ ᱤᱥᱤᱱ ᱦᱩᱭᱩᱜᱼᱟ ᱾
ᱡᱤᱞ ᱯᱤᱴᱷᱟᱹ ᱠᱚ ᱤᱥᱤᱱ ᱦᱩᱭᱩᱜᱼᱟ ᱱᱟᱦᱟᱜ ᱟᱨ ᱚᱱᱟ ᱠᱚᱜᱮ ᱡᱚᱢ ᱵᱟᱲᱟ ᱠᱟᱛᱮᱫ ᱯᱮᱲᱟ ᱠᱚ ᱩᱱᱠᱩ ᱠᱚ ᱱᱮᱣᱛᱟ ᱵᱟᱲᱟ ᱠᱚ ᱦᱩᱭᱩᱜᱼᱟ, ᱱᱮᱣᱛᱟ ᱵᱟᱲᱟ ᱠᱟᱛᱮᱫ ᱩᱱᱠᱩ ᱦᱤᱡᱩᱜᱼᱟ, ᱟᱨ ᱡᱚᱢ ᱦᱚᱪᱚ ᱠᱚ ᱦᱩᱭᱩᱜᱼᱟ ᱠᱮᱴᱮᱡ ᱛᱮ ᱟᱨ ᱱᱟᱣᱟ ᱡᱟᱶᱟᱭ ᱱᱟᱣᱟ ᱵᱟᱦᱩ ᱡᱩᱫᱤ ᱠᱚ ᱵᱟᱯᱞᱟ ᱟᱠᱟᱱᱟ ᱚᱱᱟ ᱥᱮᱨᱢᱟ ᱛᱚᱵᱮ ᱠᱚᱞᱮ ᱱᱮᱶᱛᱟ ᱠᱚ ᱛᱟᱦᱮᱱᱟ, ᱱᱮᱶᱛᱟ ᱠᱟᱛᱮ ᱠᱩ ᱠᱤᱪᱨᱤ ᱠᱚᱞᱮ ᱮᱢᱟ ᱠᱚ ᱛᱟᱦᱮᱱᱟ, ᱡᱮᱢᱚᱱ ᱵᱟᱦᱟ ᱨᱮ ᱥᱚᱦᱚᱨᱟᱭ ᱨᱮ ᱪᱮᱫ ᱞᱮᱠᱟ ᱵᱚᱱ ᱱᱟᱶᱟᱭ ᱵᱟᱦᱩ ᱡᱟᱶᱟᱭ ᱵᱚᱱ ᱦᱚᱦᱚ ᱠᱟᱛᱮᱫ ᱵᱚᱱ ᱢᱟᱱᱮ ᱵᱚᱱ ᱱᱮᱣᱛᱟ ᱠᱚ ᱛᱟᱦᱮᱱᱟ᱾ ᱛᱚᱠᱷᱚᱱ ᱠᱤᱪᱨᱤᱡ ᱠᱟᱠᱚᱣᱟᱵᱚᱱ ᱮᱱᱛᱮᱫ ᱚᱱᱟ ᱫᱚ ᱟᱵᱚᱣᱟᱜ ᱮᱱᱛᱮ ᱥᱮᱫᱟᱭ ᱠᱷᱚᱡ ᱚᱱᱟ ᱯᱚᱨᱚᱢ ᱯᱚᱨᱟ ᱠᱷᱚᱱ ᱦᱮᱡ ᱟᱠᱟᱱᱟ ᱟᱨ ᱨᱟᱹᱥᱠᱟᱹ ᱜᱮ ᱵᱩᱡᱷ ᱟᱜ-ᱟ, ᱩᱱᱠᱤᱱ ᱦᱚᱸ ᱢᱚᱱ-ᱢᱚᱱᱮᱨᱮ ᱠᱩᱥᱤ ᱠᱤᱱ ᱟᱹᱭᱠᱟᱹᱣᱟ ᱠᱤᱪᱨᱤᱡ ᱠᱚ ᱞᱟᱫᱮ ᱟᱠᱤᱱ ᱠᱷᱟᱱ᱾
ᱦᱩᱸ, ᱦᱩᱸ ᱾
ᱛᱚ ᱚᱱᱮ ᱚᱱᱠᱟ ᱟᱞᱮ ᱥᱮᱫ ᱦᱚᱸ ᱚᱱᱠᱟ ᱜᱮ ᱡᱚᱢᱚᱠ-ᱥᱚᱢᱚᱠ ᱞᱮ ᱢᱟᱱᱟᱣ ᱛᱟᱦᱮᱱᱟ ᱾ ᱚᱱᱠᱟ ᱜᱮ ᱟᱨ ᱮᱴᱟᱜ ᱯᱚᱨᱚᱵᱽ ᱨᱮᱦᱚᱸ ᱚᱱᱠᱟ ᱜᱮ ᱟᱫᱚ ᱱᱟᱦᱟᱜ ᱚᱱᱟ ᱡᱟᱦᱟᱸᱢ ᱢᱮᱱ ᱠᱮᱜ ᱜᱚᱝᱠᱮ ᱢᱮᱨᱚᱢ ᱠᱚ ᱥᱮ ᱥᱩᱠᱨᱤ ᱠᱚ ᱥᱮ ᱥᱤᱢ ᱠᱚ ᱟᱫᱚ ᱚᱱᱟ ᱨᱮᱫᱚ ᱦᱟᱸᱜ ᱟᱞᱮ ᱫᱚ ᱟᱯᱜᱤ ᱨᱮᱞᱮ ᱯᱩᱡᱟᱹᱜ ᱛᱟᱦᱮᱱᱟ ᱚᱱᱠᱟ ᱫᱚ, ᱟᱨ ᱥᱚᱨᱦᱟᱭ ᱨᱮᱦᱚᱸ ᱞᱮ ᱯᱩᱡᱟᱹᱜ ᱛᱟᱦᱮᱱᱟ ᱟᱨ ᱵᱟᱦᱟ ᱨᱮᱦᱚᱸ ᱯᱮ-ᱯᱮ ᱫᱚᱢ ᱚᱱᱠᱟ ᱨᱮ ᱚᱱᱠᱟ ᱫᱚᱞᱮ ᱯᱩᱡᱟᱹᱜ ᱛᱟᱦᱮᱱᱟ ᱟᱞᱮ ᱫᱚ ᱚᱱᱟ ᱫᱚ᱾ ᱠᱷᱟᱹᱞᱤ ᱱᱚᱣᱟ, ᱱᱚᱣᱟ ᱠᱷᱟᱹᱞᱤ ᱟᱢᱵᱟ ᱵᱚᱛᱤ ᱨᱮᱜᱮ ᱚᱱᱠᱟ ᱫᱚ ᱵᱟᱝ ᱟᱨ ᱵᱟᱠᱷᱟᱡ ᱱᱟᱛᱮ ᱯᱮᱱᱮᱧ ᱞᱟᱹᱭ ᱠᱮᱫ ᱚᱱᱟ ᱨᱮᱫᱚ ᱚᱱᱮ ᱚᱱᱠᱟ ᱜᱮ ᱾
ᱦᱩᱸ ᱾
ᱦᱳᱭ ᱾